ᱦᱮᱸ ᱡᱚᱦᱟᱨ ᱜᱮ ᱜᱚᱢᱠᱮ ᱡᱚᱦᱟᱨ ᱜᱮ ᱜᱚᱢᱠᱮ ᱥᱟᱹᱜᱩᱱ ᱧᱤᱫᱟᱹ ᱾
ᱦᱮᱸ ᱥᱟ ᱥᱟᱹᱜᱩᱱ ᱧᱤᱫᱟᱹ ᱾
ᱛᱟᱦᱟᱞᱮ ᱜᱚᱝᱠᱮ ᱠᱤᱫᱵᱚᱜ ᱮᱱᱟᱵᱤᱱ ᱥᱮ ᱟᱹᱣᱨᱤ?
ᱦᱮᱸ ᱜᱚᱝᱠᱮ ᱠᱤᱫᱚᱵ ᱫᱚᱞᱤᱧ ᱠᱤᱫᱚᱵ ᱮᱱᱟ ᱵᱩᱡᱽ ᱠᱟᱜᱵᱤᱱ ᱾
ᱦᱮᱸ ᱾
ᱟᱫᱚ ᱢᱳᱲ ᱥᱮᱫ ᱞᱤᱧ ᱪᱟᱞᱟᱣ ᱞᱮᱱᱟ ᱛᱚ ᱛᱟᱦᱞᱮ ᱚᱱᱛᱮ ᱠᱷᱚᱱᱟᱜ ᱜᱮ ᱛᱮᱦᱮᱧ ᱫᱚ ᱠᱟᱹᱴᱤᱡ ᱞᱤᱧ ᱫᱮᱨᱤᱭᱮᱱᱟ ᱟᱨᱠᱤ ᱾
ᱦᱩᱸ ᱾
ᱛᱟᱦᱟᱞᱮ ᱚᱸᱰᱮ ᱠᱚᱛᱳᱠ ᱜᱩᱞᱟᱹ ᱢᱟᱛᱟᱞ ᱠᱚᱲᱟ ᱠᱚ ᱛᱟᱦᱮᱱᱟ ᱛᱚ ᱾ ᱛᱟᱦᱚᱞᱮ ᱚᱸᱰᱮ ᱚᱸᱰᱮ ᱠᱟᱹᱴᱤᱡ ᱞᱤᱧ ᱵᱚᱞᱚ ᱞᱮᱱᱟ ᱩᱱᱠᱩ ᱥᱟᱞᱟᱜ ᱾ ᱜᱚᱞᱯᱷᱚ ᱥᱚᱞᱯᱷᱚ ᱦᱩᱭ ᱮᱱᱟ ᱾ ᱩᱱᱠᱩ ᱱᱤᱛᱚᱜ ᱫᱚ ᱟᱞᱮᱥᱮᱫ ᱫᱚ ᱨᱚᱦᱚᱭ ᱦᱚᱸ ᱵᱟᱹᱠᱤ ᱢᱮᱱᱟᱜ ᱜᱮᱭᱟ ᱾
ᱦᱮᱸ ᱦᱮᱸ ᱾
ᱛᱟᱦᱚᱞᱮ ᱩᱱᱠᱩ ᱥᱟᱞᱟᱜ ᱜᱚᱞᱯᱷᱚ ᱦᱩᱭ ᱮᱱᱟ ᱞᱟᱹᱭ ᱮᱫᱟᱠᱚ ᱜᱟᱯᱟ ᱞᱮ ᱪᱟᱞᱟᱜ-ᱟ ᱾
ᱦᱩᱸ ᱾
ᱵᱷᱤᱛᱟᱹᱞᱟᱜ ᱟᱨᱠᱤ ᱾
ᱟᱪᱪᱷᱟ ᱦᱮᱸ ᱾
ᱡᱚᱛᱚ ᱠᱚ ᱪᱟᱞᱟᱜ-ᱟ ᱟᱫᱚ ᱞᱟᱹᱭ ᱮᱫᱟᱠᱚ ᱱᱤᱛᱚᱜ ᱯᱟᱹᱣᱨᱟᱹ ᱞᱮ ᱧᱩᱭᱟ ᱾
ᱦᱩᱸ ᱾
ᱛᱟᱦᱚᱞᱮ ᱢᱤᱫᱥᱚ ᱴᱟᱠᱟᱧ ᱫᱚᱦᱚ ᱦᱚᱴᱚ ᱟᱫ ᱠᱚᱣᱟ ᱾
ᱦᱮᱸ ᱾
ᱟᱫᱚ ᱚᱱᱟ ᱫᱚ ᱨᱟᱹᱥᱠᱟᱹ ᱥᱟᱞᱟᱜ ᱜᱮᱠᱚ ᱥᱟᱵ ᱠᱮᱫᱟ ᱟᱨᱠᱤ ᱾
ᱦᱩᱸ ᱾
ᱛᱟᱦᱚᱞᱮ ᱟᱫᱚ ᱛᱟᱹᱣ ᱠᱤᱱᱛᱩ ᱤᱧ ᱫᱚ ᱜᱟᱯᱟ ᱥᱮᱛᱟᱜ ᱟᱨᱚ ᱯᱟᱸᱡᱟ ᱦᱩᱭᱩᱜ ᱛᱤᱧᱟ ᱾
ᱦᱮᱸ ᱦᱩᱸ ᱾
ᱵᱩᱡᱽ ᱠᱮᱫᱟᱢ ᱾
ᱦᱮᱸ ᱾
ᱟᱵᱚ ᱥᱮᱱᱟᱜ ᱤᱭᱟᱹ ᱫᱚ ᱚᱱᱠᱟᱜᱮ ᱢᱟᱱᱮ ᱵᱟᱠᱷᱟᱱ ᱠᱟᱹᱢᱤ ᱦᱚᱲ ᱵᱟᱵᱤᱱ ᱧᱟᱢ ᱠᱚ
ᱩᱱᱠᱩ ᱫᱚ ᱚᱱᱠᱟ ᱜᱮ ᱜᱚᱝᱠᱮ ᱜᱚᱴᱟ ᱫᱤᱥᱚᱢ ᱜᱮ ᱢᱤᱫ ᱵᱟᱨ ᱫᱚ ᱠᱚ ᱛᱟᱦᱮᱱ ᱜᱮᱭᱟ ᱾
ᱟᱫᱚ ᱱᱤᱛᱚᱜ ᱩᱱᱤ ᱫᱚᱭ ᱞᱟᱹᱭᱟ ᱡᱟᱦᱟᱸ ᱞᱮᱠᱟᱛᱮ ᱟᱹᱫᱟᱹᱭᱮᱢ ᱥᱮ ᱾ ᱛᱟᱯᱚᱨᱮ ᱪᱟᱞᱟᱜ ᱟᱨ ᱵᱟᱹᱧ ᱪᱟᱞᱟᱜ ᱾ ᱟᱫᱚ ᱱᱤᱛᱚᱜ ᱫᱚ ᱟᱹᱰᱤ ᱴᱷᱤᱠ ᱢᱮᱛᱟ ᱵᱤᱱᱟ ᱳ ᱠᱚᱱᱳ ᱵᱮᱯᱟᱨ ᱵᱟᱹᱱᱩᱜ-ᱟ ᱪᱟᱞᱟᱜ ᱟᱹᱧ ᱾
ᱜᱟᱯᱟ ᱵᱷᱳᱨ ᱛᱮᱜᱮ ᱟᱢᱟᱜ ᱠᱷᱮᱛ ᱨᱮᱧ ᱥᱮᱴᱮᱨᱚᱜ ᱠᱟᱱᱟ ᱢᱮᱛᱟᱢᱟᱭ ᱾
ᱚᱠᱟ ᱠᱚᱨᱮ ᱞᱟᱜ ᱦᱩᱭᱩᱜ-ᱟ ᱠᱷᱟᱹᱞᱤ ᱞᱟᱹᱭ ᱢᱮᱥᱮ ᱵᱩᱡ ᱮᱫᱟᱵᱤᱱ ᱾
ᱟᱞᱮ ᱫᱚ ᱞᱮ ᱧᱮᱞ ᱟᱠᱟᱫᱟ ᱾
ᱦᱮᱸ ᱡᱟᱛᱮ ᱟᱵᱤᱱᱟᱜ ᱢᱚᱱᱮ ᱨᱟᱹᱥᱠᱟᱹ ᱦᱚᱪᱚᱭ ᱢᱟᱭ ᱾
ᱦᱮᱸ ᱛᱚ ᱾
ᱟᱱ ᱟᱹᱵᱤᱱᱟᱜ ᱢᱚᱱᱮ ᱨᱟᱹᱥᱠᱟᱹ ᱞᱮᱱ ᱠᱷᱟᱱ ᱜᱮ ᱮᱢᱟᱭᱟᱵᱤᱱ ᱾ ᱦᱩᱸᱻ ᱛᱟᱞᱦᱮ ᱩᱱᱤ ᱫᱚ ᱜᱟᱱ ᱟᱹᱱᱤᱡ-ᱟᱭ ᱾ ᱟᱫᱚᱭ ᱢᱮᱱᱫᱟ ᱛᱮᱦᱮᱸᱧ ᱱᱤᱛᱳᱜ ᱧᱩ ᱞᱮᱠᱟᱛᱮᱢ ᱜᱟᱱ ᱛᱟᱭᱱᱤ ᱜᱟᱯᱟᱱᱟᱜ ᱫᱚ ᱢᱟᱦᱟ ᱥᱮᱫ ᱫᱷᱟᱹᱱᱫᱟ ᱦᱩᱭᱩᱜ-ᱟ ᱟᱨᱚ?
ᱵᱩᱡᱽ ᱫᱟᱵᱮᱱ?
ᱛᱟᱦᱚᱞᱮ ᱦᱚᱜ-ᱚᱭ ᱡᱮ ᱟᱵᱚ ᱤᱭᱟᱹ ᱠᱚ ᱦ ᱦᱩᱭᱩᱜ ᱠᱟᱱ ᱛᱟᱵᱚᱱᱟ ᱦᱩᱭᱩᱜ-ᱟ ᱟᱨᱠᱤ ᱱᱤᱭᱟᱹ ᱯᱚᱨ᱾ ᱛᱚ ᱟᱵᱚᱣᱟᱜ ᱯᱩᱡᱟᱹ ᱠᱚ ᱦᱩᱭᱩᱜ-ᱟ ᱫᱩᱨᱜᱟᱹ ᱯᱩᱡᱟᱹ ᱠᱟᱞᱤ ᱯᱩᱡᱟᱹ ᱟᱹᱰᱤ ᱨᱚᱠᱚᱢ ᱯᱩᱡᱟᱹ ᱠᱚ ᱦᱩᱭᱩᱜ ᱛᱟᱵᱚᱱᱟ᱾
ᱦᱩᱸ᱾
ᱛᱟᱦᱚᱞᱮ ᱚᱱᱟ ᱠᱚᱨᱮ ᱟᱯᱮ ᱥᱮᱫ ᱫᱚ ᱢᱟᱱᱮ ᱪᱮᱫ ᱠᱟ ᱠᱚ ᱦᱚᱲᱚᱜ-ᱟ ᱟᱨᱠᱤ?
ᱦᱚᱲ ᱵᱚᱞᱛᱮ ᱜᱚᱝᱠᱮ ᱦᱚᱲᱚ ᱫᱚᱠᱚ ᱦᱚᱲᱚᱜ ᱜᱮᱭᱟ ᱠᱚᱢᱯᱤᱴᱤᱥᱮᱱ ᱠᱚ ᱱᱮᱛᱟᱨᱢᱟᱠᱚ ᱫᱚᱦᱚᱭ ᱮᱫᱟ᱾
ᱦᱩᱸ ᱯᱷᱟᱱᱥᱮᱱ ᱠᱚ᱾
ᱦᱳᱭ ᱛᱟᱞᱦᱮ ᱫᱟᱸᱥᱟᱭ ᱫᱚᱱ ᱠᱚ ᱡᱮᱢᱚᱱ ᱠᱚ ᱩᱸᱰᱩᱠᱚᱜ-ᱟ ᱩᱝᱠᱩ ᱫᱚ
ᱚᱠᱚᱭ ᱫᱚ ᱢᱚᱬᱮ ᱫᱤᱱ ᱞᱟᱦᱟ ᱠᱷᱚᱱ ᱠᱚ ᱩᱸᱰᱩᱠᱚᱜ ᱠᱟᱱᱟ ᱫᱤᱥᱚᱢ-ᱫᱤᱥᱚᱢ ᱫᱟᱬᱟᱱ ᱠᱟᱱᱟ ᱠᱚ᱾
ᱚᱱᱟ ᱫᱚᱠᱚ ᱞᱟᱹᱭ ᱮᱫᱟ ᱠᱤᱱᱛᱩ ᱚᱱᱠᱟ ᱫᱚ ᱵᱟᱝ ᱦᱩᱭᱩᱜ ᱠᱟᱱᱟ ᱟᱨᱠᱤ᱾
ᱦᱳᱭ᱾
ᱚᱱᱟ ᱠᱚᱫᱚ ᱞᱟᱦᱟ ᱛᱮ ᱦᱚᱭᱛᱚ ᱠᱚ ᱠᱚᱨᱟᱣ ᱛᱟᱦᱮᱸᱜ-ᱟ ᱱᱮᱛᱟᱨ ᱫᱚ ᱦᱮᱸ ᱵᱟᱠᱚ ᱞᱟᱹᱭᱟ ᱢᱟᱱᱮ ᱢᱤᱫᱴᱟᱝ ᱪᱮᱫ ᱯᱚᱨᱚᱵᱽ ᱠᱟᱛᱷᱟ ᱠᱚ ᱞᱟᱹᱭᱟ? ᱵᱩᱡᱽᱠᱟᱹᱢᱤ ᱚᱱᱟ ᱫᱚ ᱢᱚᱬᱮ ᱵᱚᱪᱪᱷᱚᱨ᱾ ᱥᱤᱧ ᱪᱮᱜᱞᱮᱠᱟ ᱠᱚ ᱞᱟᱹᱭᱟ ᱟᱨᱠᱤ ᱵᱟᱹᱧ ᱵᱟᱲᱟᱭᱟ? ᱢᱟᱱᱮ ᱞᱟᱦᱟ ᱦᱟᱯᱲᱟᱢ ᱠᱚ ᱞᱟᱹᱭ ᱛᱟᱸᱦᱮᱡ᱾
ᱥᱤᱧ ᱢᱚᱬᱮ ᱧᱤᱫᱟᱹ᱾
ᱦᱮᱸ ᱢᱚᱬᱮ ᱥᱤᱧ ᱢᱚᱬᱮ ᱧᱤᱫᱟᱹ᱾
ᱚᱱᱟ ᱫᱚ ᱜᱚᱝᱠᱮ ᱥᱚᱨᱦᱟᱭ ᱨᱮᱠᱚ ᱨᱟᱹᱥᱠᱟᱹᱭ ᱛᱟᱦᱮᱸᱫ ᱚᱱᱠᱟ᱾
ᱟᱪᱪᱷᱟ ᱦᱮᱸ ᱛᱚ ᱚᱱᱮ ᱚᱱᱠᱟ ᱫᱚ ᱱᱮᱛᱟᱨ ᱫᱚ ᱵᱟᱝ ᱦᱩᱭᱩᱜ ᱠᱟᱱᱟ? ᱟᱫᱚ ᱡᱩᱜᱽ ᱠᱚ ᱯᱟᱞᱴᱟᱣ ᱦᱤᱡᱩᱜ ᱠᱟᱱ ᱛᱟᱵᱚᱱᱟ᱾
ᱟᱞ ᱵᱟᱹᱭ ᱵᱟᱹᱭᱛᱮ ᱦᱚᱲ ᱠᱚᱦᱚᱸ ᱟᱫᱚ ᱵᱚᱱ ᱱᱤᱛᱚᱜ ᱫᱚᱵᱚᱱ ᱥᱤᱠᱷᱱᱟᱹᱛᱚᱜ ᱠᱟᱱᱟ ᱛᱚ᱾ ᱞᱟᱦᱟ ᱛᱮᱫᱚ ᱠᱷᱟᱹᱞᱤ ᱪᱮᱫ ᱛᱚ ᱡᱚᱢ ᱧᱩ ᱛᱟᱵᱚᱱ ᱟᱨ ᱮᱱᱮᱡ ᱥᱮᱨᱮᱧ ᱜᱮ ᱪᱚᱨᱪᱟ᱾
ᱦᱮᱸᱻ ᱟᱨ ᱯᱟᱹᱦᱤᱞ ᱧᱮᱞ ᱠᱚᱵᱤᱱ ᱜᱚᱢᱠᱮ
ᱦᱩᱸ᱾
ᱦᱚᱜ-ᱚᱭ ᱡᱮ ᱵᱟᱯᱞᱟ ᱚᱲᱟᱜ ᱠᱚᱨᱮ
ᱦᱩᱸ᱾
ᱱᱮᱛᱟᱨ ᱫᱚ ᱢᱟᱱᱮ ᱵᱟᱠᱚ ᱵᱟᱛᱟᱹᱣᱮᱫ ᱛᱟᱵᱚᱱᱟ᱾ ᱟ ᱞᱟᱹᱭᱫᱟᱠᱚ ᱠᱟᱹᱢᱤ ᱠᱟᱹᱢᱟᱦᱟᱹᱭ᱾ ᱛᱟᱞᱦᱮ ᱚᱱᱟ ᱠᱷᱟᱹᱛᱤᱨ ᱛᱟᱞᱦᱮ ᱥᱚᱴᱠᱟᱨᱴ ᱮᱫᱟᱠᱚ᱾
ᱦᱩᱸ,
ᱟᱹᱰᱤ ᱡᱳᱨ ᱢᱟᱱᱮ ᱟᱹᱰᱤ ᱨᱚᱠᱚᱢ ᱢᱟᱱᱟᱢ ᱢᱚᱱᱮ ᱵᱷᱟᱵᱽᱱᱟ ᱢᱮᱱᱟᱜ ᱛᱟᱠᱚᱣᱟ ᱛᱚ, ᱡᱮ ᱱᱚᱣᱟ ᱫᱚ ᱵᱟᱵᱚᱱ ᱚᱱᱠᱟᱭᱟ, ᱟᱨ ᱢᱤᱫ ᱫᱤᱱ ᱛᱮᱵᱚᱱ ᱪᱟᱞᱟᱜᱼᱟ, ᱫᱚᱥᱟᱨ ᱦᱤᱞᱚᱜ ᱵᱚᱱ ᱨᱩᱣᱟᱹᱲᱟ ᱫᱤᱠᱩ ᱫᱮᱠᱟ ᱥᱤᱥᱴᱮᱢ ᱵᱮᱱᱟᱣ ᱦᱩᱭᱩᱜ ᱛᱟᱵᱚᱱᱟ᱾
ᱢᱟᱱᱮ ᱟᱹᱠᱤᱱᱟᱜ ᱟ ᱥᱚᱴᱠᱟᱨᱴ ᱠᱚᱛᱮ ᱜᱮᱞᱮ, ᱟᱹᱛᱳ ᱦᱚᱲ ᱦᱚᱸ ᱟᱹᱛᱳ ᱦᱚᱲ ᱦᱚᱸ ᱵᱷᱤᱲ ᱛᱟᱦᱮᱱ ᱦᱩᱭᱩᱜ ᱛᱟᱠᱚᱣᱟ, ᱟᱡ ᱡᱩᱫᱤ ᱞᱟᱹᱭᱟᱭ ᱵᱟᱥᱟ ᱟᱛᱮᱫ ᱤᱧ ᱵᱟᱯᱞᱟᱜᱼᱟ᱾ ᱛᱟᱞᱦᱮ ᱟᱫᱚ, ᱠᱚᱨᱟᱣ ᱜᱮ ᱦᱩᱭᱩᱜᱼᱟ ᱟᱹᱛᱩ ᱦᱚᱲ ᱫᱚᱢ ᱪᱤᱠᱟᱹᱭᱟ᱾
ᱦᱮᱸ ᱦᱮᱸ ᱦᱮᱸ ᱦᱮᱸ
ᱟᱨ ᱟᱹᱰᱤ ᱦᱚᱲ ᱠᱚ ᱞᱟᱹᱭᱮᱫᱟ ᱵᱟᱝ ᱵᱟᱵᱚᱱ ᱵᱟᱥᱟ ᱵᱟᱯᱞᱟᱜᱼᱟ, ᱟᱛᱩ ᱦᱚᱲ ᱦᱚᱵᱚᱱ ᱵᱷᱤᱲ ᱛᱟᱦᱮᱱᱟ᱾
ᱦᱩᱸ,
ᱢᱟᱱᱮ ᱟᱡᱛᱚᱭ ᱵᱷᱤᱲᱚᱜ ᱠᱟᱱ ᱜᱮᱭᱟ ᱵᱟᱨ ᱯᱮ ᱫᱤᱱ ᱟᱛᱩ ᱦᱚᱲ ᱦᱚᱸ ᱩᱱᱠᱩ ᱛᱟᱭᱱᱚᱢ ᱨᱮ ᱛᱟᱦᱮᱱ ᱢᱮ᱾
ᱩᱱᱠᱩ ᱛᱟᱭᱱᱚᱢ ᱨᱮ ᱛᱟᱦᱮ ᱦᱩᱭᱩᱜᱼᱟ᱾
ᱟᱫᱚ ᱤᱱᱟᱹ ᱠᱷᱟᱹᱛᱤᱨ ᱛᱮ ᱟᱫᱚ ᱠᱚ ᱞᱟᱹᱭᱮᱫᱟ ᱢᱤᱫ ᱧᱤᱫᱟᱹ ᱛᱮᱜᱮ ᱵᱚᱱ ᱪᱩᱠᱟᱹᱣᱟ᱾
ᱦᱮᱸ ᱠᱟᱹᱢᱤ ᱵᱚᱱ ᱪᱩᱠᱟᱹᱣᱟ᱾
ᱦᱳᱭ, ᱡᱚᱭ ᱵᱟᱝᱞᱟ ᱾
ᱦᱮᱸ, ᱚᱱᱟ ᱵᱟᱯᱞᱟ ᱠᱚ ᱟᱨᱚᱢᱵᱷᱚ ᱠᱮᱫᱟ᱾
ᱦᱩᱸ,
ᱠᱤᱱᱛᱩ ᱟᱵᱚ ᱢᱟᱱᱮ ᱚᱱᱟ ᱫᱚ ᱵᱟᱵᱚᱱ ᱪᱮᱥᱴᱟᱭᱮᱫ ᱫᱚ ᱯᱟᱹᱦᱤᱞ ᱦᱟᱯᱲᱟᱢ ᱠᱚ ᱡᱟᱦᱟᱸ ᱠᱚ ᱤᱭᱟᱹ ᱠᱚ ᱛᱮᱭᱟᱨ ᱦᱚᱴᱚ ᱟᱠᱟᱫ ᱵᱚᱱᱟ, ᱱᱚᱜᱼᱚᱭ ᱵᱟᱯᱞᱟ ᱚᱲᱟᱜ ᱨᱮ ᱢᱤᱫ ᱨᱚᱠᱚᱢ ᱠᱚᱨᱟᱣ ᱦᱩᱭᱩᱜᱼᱟ᱾
ᱦᱩᱸ,
ᱮᱭ ᱵᱷᱟᱸᱰᱟᱱ ᱚᱲᱟᱜ ᱨᱮ ᱢᱤᱫ ᱨᱮᱠᱚᱢ ᱦᱩᱭᱩᱜᱼᱟ᱾
ᱦᱩᱸ,
ᱩᱱᱠᱩ ᱯᱤᱞᱪᱩ ᱦᱟᱲᱟᱢ ᱯᱤᱞᱪᱩ ᱵᱩᱲᱦᱤ ᱠᱤᱱ ᱛᱮᱭᱟᱨ ᱦᱚᱴᱚ ᱟᱠᱟᱫ ᱠᱤᱱᱟ, ᱚᱱᱟ ᱫᱚ ᱵᱟᱹᱭ ᱵᱟᱹᱭ ᱛᱮ ᱢᱟᱱᱮ ᱵᱚᱱ ᱪᱟᱵᱟ ᱟᱹᱜᱩᱭᱮᱫᱟ᱾
ᱦᱸ
ᱦᱮᱸᱥᱮ ᱦᱚᱜᱼᱚᱸᱭ ᱵᱟᱯᱞᱟ ᱚᱲᱟᱜ ᱠᱚᱨᱮ, ᱦᱮᱸ, ᱦᱚᱜᱼᱚᱭ ᱵᱟᱯᱞᱟ ᱚᱲᱟᱜ ᱨᱮᱱᱟᱜ ᱜᱤᱧ ᱞᱟᱹᱭᱮᱫᱟ, ᱱᱚᱣᱟ ᱚᱱᱮ ᱚᱱ ᱟᱰᱤ ᱫᱤᱠᱩ ᱞᱮᱠᱟ ᱥᱤᱥᱴᱮᱢ ᱦᱩᱭ ᱜᱚᱫᱚᱜ ᱠᱟᱱ ᱛᱟᱵᱚᱱᱟ᱾
ᱦᱩᱸ,
ᱟᱫᱚ ᱯᱚᱨᱮ ᱚᱱᱟᱫᱚ ᱪᱮᱫ ᱞᱮᱠᱟ ᱪᱟᱞᱟᱜ ᱦᱟᱜ ᱠᱦᱟᱱ ᱚᱵᱚᱵᱤᱱ ᱞᱟᱹᱭ ᱠᱮᱭᱟ, ᱟᱨᱚ
ᱦᱩᱸ,
ᱵᱷᱟᱜᱮ ᱵᱷᱟᱜᱤ, ᱚᱞᱚᱜ ᱯᱟᱲᱦᱟᱜ ᱠᱚ ᱥᱮᱬᱟᱭᱮᱫᱟ ᱚᱠᱚᱭ ᱫᱚ ᱰᱟᱠ -ᱴᱟᱨ, ᱤᱧᱡᱤᱱᱤᱭᱟᱨ, ᱩᱦᱚ ᱨᱚᱠᱚᱢ ᱵᱮᱭᱜᱟᱱᱤᱭᱩᱠ ᱠᱚ ᱦᱚᱸ ᱢᱮᱱᱟᱜ ᱠᱚᱣᱟ ᱟᱹᱰᱤ ᱨᱮᱠᱚᱢ᱾ ᱢᱮᱱᱟᱜ ᱠᱚᱣᱟ, ᱟᱨᱚ ᱪᱮᱫ ᱪᱤᱱᱛᱟᱹ ᱵᱷᱟᱵᱱᱟᱢ ᱟᱹᱜᱩᱭᱟ
ᱦᱟᱸ ᱦᱩᱸ
ᱴᱷᱟᱱᱰᱟ ᱞᱟᱜᱟᱣ ᱠᱟᱜ ᱵᱤᱱᱟ ᱥᱮ ᱪᱮᱫ ᱜᱚᱝᱠᱮ?
ᱦᱮᱸ ᱜᱚᱝᱠᱮ ᱴᱷᱟᱱᱰᱟ ᱞᱟᱜᱟᱣ ᱟᱠᱟᱫ ᱞᱤᱧᱟᱹ ᱠᱟᱹᱴᱤᱡ ᱞᱤᱧ ᱠᱷᱩᱜ ᱠᱟᱱᱟ᱾ ᱦᱮᱸ, ᱟᱫᱚ ᱱᱚᱜᱼᱚᱭ ᱱᱚᱣᱟ ᱵᱚᱨᱥᱟ ᱫᱤᱱ ᱛᱚ, ᱦᱮᱸ ᱨᱟᱱ ᱠᱚᱫᱚ ᱤᱢᱱᱤ ᱚᱱᱟ ᱟᱛᱩ ᱚᱲᱟᱜ ᱠᱚᱨᱮ ᱢᱮᱱᱟᱜ ᱠᱚᱣᱟ, ᱱᱚᱝᱠᱟ ᱴᱩᱴᱠᱟᱹ ᱰᱟᱠᱛᱟᱨ᱾ ᱦᱮ, ᱸ ᱚᱱᱮ ᱵᱚᱦᱚᱜ ᱦᱟᱹ ᱥᱩ ᱞᱟᱡ ᱦᱟᱹᱥᱩ ᱜᱚᱱᱴᱷᱮ ᱦᱟᱹᱥᱩ ᱢᱟᱱᱮ ᱚᱱᱟ ᱨᱟᱱ ᱫᱚᱠᱚ ᱮᱢ ᱫᱟᱲᱮᱭᱟᱜᱼᱟ ᱟᱨᱠᱤ ᱟᱨᱼᱼ ᱮᱴᱟᱜ ᱠᱤᱪᱷᱩ ᱥᱮᱬᱟ ᱥᱮᱬᱟ ᱡᱟᱦᱟᱱᱟᱜ ᱡᱩᱫᱤ ᱚᱥᱩᱵᱤᱫᱟ ᱦᱩᱭᱩᱜᱼᱟ᱾ ᱚᱱᱟ ᱫᱚᱭ ᱚᱦᱚ ᱠᱮᱭᱟ ᱟᱨᱠᱤ ᱟᱫᱚ ᱦᱚᱸᱥᱯᱤᱴᱟᱞ ᱢᱟ ᱥᱩᱨ ᱨᱮᱜᱮ ᱢᱮᱱᱟᱜ ᱛᱟᱞᱮ᱾
ᱦᱩᱸ ᱦᱩᱸ᱾
ᱛᱟᱦᱞᱮ ᱪᱟᱞᱟᱣ ᱨᱮᱱᱟᱜ ᱚᱥᱩᱵᱤᱫᱷᱟ ᱵᱟᱹᱱᱩᱜᱼᱟ ᱥᱟᱭᱠᱮᱞ ᱛᱮᱜᱮ ᱢᱤᱫ ᱠᱤᱞᱳᱢᱤᱴᱟᱨ ᱨᱟᱥᱛᱟ ᱦᱩᱭᱩᱜᱼᱟ ᱡᱩᱨ ᱚᱸᱰᱮ ᱪᱟᱞᱟᱣ ᱞᱮᱠᱷᱟᱱ ᱜᱮ ᱦᱳᱥ -ᱯᱤᱴᱟᱞ ᱵᱤᱱ ᱧᱟᱢᱟ ᱚᱱᱟ ᱫᱚᱼ- ᱥᱤᱧ ᱧᱤᱫᱟᱹ ᱚᱱᱟ ᱫᱚ ᱯᱩᱨᱟᱹ ᱠᱷᱩᱞᱟᱹᱣ ᱜᱮ ᱛᱟᱦᱮᱱᱟ ᱥᱤᱧ ᱧᱤᱫᱟᱹ ᱜᱮ᱾
ᱦᱩᱸ᱾
ᱪᱚᱵᱽᱵᱤᱥ ᱜᱚᱱᱴᱟ ᱯᱚᱨᱤᱥᱮᱵᱟ ᱡᱟᱦᱟ ᱠᱚ ᱞᱟᱹᱭ ᱮᱫᱟ ᱟᱨᱠᱤ ᱵᱩᱡᱠᱮᱫᱟᱵᱤᱱ?
ᱟᱞᱮ ᱥᱮᱫ ᱫᱚ ᱜᱚᱝᱠᱮ ᱟᱹᱰᱤ ᱥᱟᱜᱤᱧ ᱪᱟᱞᱟᱜ ᱦᱩᱭᱩᱜ-ᱟ ᱦᱟᱸᱥᱯᱟᱛᱟᱞ᱾ ᱟᱨ ᱚᱱᱟ ᱦᱚᱸ ᱢᱮᱱᱟᱜ ᱨᱮᱦᱚᱸ ᱢᱟᱱᱮ ᱵᱚᱲᱚ ᱦᱟᱸᱥᱯᱟᱛᱟᱞ ᱫᱚ ᱵᱟᱝ ᱮᱢᱱᱤ ᱚᱸᱰᱮ ᱫᱚ ᱨᱳᱜᱤ ᱫᱚ ᱵᱟᱠᱚ ᱵᱷᱩᱨᱛᱤ ᱵᱟᱠᱚ ᱦᱟᱛᱟᱣ ᱠᱚᱣᱟ᱾
ᱦᱩᱸ᱾
ᱚᱱᱮ ᱚᱱᱠᱟᱱ ᱦᱟᱸᱥᱯᱟᱛᱟᱞ ᱢᱟᱱᱮ ᱫᱤᱱᱮᱹᱨ ᱵᱮᱞᱟ ᱰᱟᱠᱛᱟᱨ ᱠᱚᱠᱚ ᱦᱤᱡᱩᱜ-ᱟ᱾
ᱦᱩᱸ᱾
ᱟᱨ ᱤᱱᱠᱟᱹ ᱛᱟᱨᱟᱥᱤᱧ ᱛᱮᱜᱮ ᱠᱚ ᱪᱷᱩᱴᱤᱭᱟᱠᱚ᱾ ᱟᱫᱚ ᱧᱤᱫᱟᱹ ᱡᱩᱫᱤ ᱡᱟᱦᱟᱱᱟᱜ ᱦᱩᱭᱩᱜ-ᱟ ᱛᱟᱦᱚᱞᱮ ᱚᱱᱟ ᱟᱨᱚ ᱥᱟᱺᱜᱤᱧ ᱪᱟᱞᱟᱜ ᱦᱩᱭᱩᱜ-ᱟ᱾
ᱦᱩᱸ ᱦᱩᱸ ᱦᱩᱸ᱾
ᱚᱱᱠᱟ ᱜᱟᱹᱰᱤ ᱜᱷᱚᱲᱟ ᱦᱚᱸ ᱵᱟᱹᱱᱩᱜ-ᱟ ᱵᱟᱥ ᱠᱚᱦᱚᱸ ᱛᱟᱦᱚᱞᱮ ᱟᱨᱚ ᱜᱟᱹᱰᱤ ᱵᱟᱥ ᱛᱮ ᱪᱟᱞᱟᱜ ᱦᱩᱭᱩᱜ-ᱟ ᱛᱟᱦᱚᱞᱮ ᱚᱱᱟ ᱦᱚᱸ ᱦᱟᱱᱮ ᱴᱟᱭᱤᱢ ᱫᱷᱩᱨᱮ ᱫᱷᱩᱨᱮ ᱵᱟᱥ ᱢᱟᱱᱮ ᱥᱚᱨᱼᱼ ᱥᱚᱢᱚᱭ ᱫᱚ ᱵᱟᱹᱱᱩᱜ-ᱟ᱾
ᱦᱩᱸ᱾
ᱵᱩᱡᱽ ᱫᱟᱹᱵᱤᱱ?
ᱛᱟᱦᱚᱞᱮ ᱜᱚᱝᱠᱮ ᱟᱯᱮᱥᱮᱫ ᱫᱚ ᱦᱮᱸ᱾
ᱪᱮᱫ ᱵᱤᱱ ᱞᱟᱹᱭᱮᱫ ᱛᱟᱦᱮᱸᱫ?
ᱚ ᱞᱟᱹᱭ ᱫᱟᱞᱤᱧ ᱟᱯᱮ ᱥᱮᱫ ᱫᱚ ᱢᱚᱴᱟ ᱢᱩᱴᱤ ᱛᱟᱦᱚᱞᱮ ᱦᱚᱜ-ᱚᱭ ᱡᱮ ᱵᱟᱯᱞᱟ ᱚᱲᱟᱜ ᱠᱚᱨᱮ ᱵᱚᱱ ᱪᱟᱞᱟᱜ-ᱟ᱾
ᱦᱮᱸ᱾
ᱦᱮᱸ ᱟᱞᱮᱥᱮᱫ ᱫᱚ ᱚᱱᱠᱟ ᱜᱮ ᱦᱩᱭᱩᱜ-ᱟ᱾
ᱦᱮᱸ᱾
ᱦᱚᱜ-ᱚᱭ ᱡᱮ ᱡᱟᱦᱟᱸ ᱵᱤᱱ ᱞᱟᱹᱭ ᱠᱮᱫ ᱚᱱᱟ ᱡᱚᱭ ᱵᱟᱝᱞᱟ ᱵᱟᱯᱞᱟ᱾ ᱦᱮᱸ ᱥᱮ ᱟᱞᱮ ᱥᱮᱫ ᱦᱚᱸ ᱚᱱᱠᱟ ᱠᱟᱛᱮ ᱜᱮ ᱦᱩᱭᱩᱜ-ᱟ᱾ ᱴᱟᱢᱟᱠ ᱛᱩᱢᱫᱟᱜ ᱠᱚᱦᱚᱸ ᱤᱫᱤᱭᱟ᱾
ᱦᱩᱸ ᱦᱩᱸ᱾
ᱟᱨ ᱡᱟᱦᱟᱸᱭ ᱧᱮᱞᱵᱤᱱ ᱟᱵᱚ ᱠᱚᱨᱮᱱ ᱜᱮ ᱢᱟᱦᱟᱭ ᱰᱟᱠᱛᱟᱨ ᱟᱨ ᱢᱟᱥᱴᱟᱨ ᱤᱧᱡᱤᱱᱤᱭᱟᱨ ᱱᱩᱠᱩ ᱫᱚ ᱴᱟᱢᱟᱠ ᱛᱩᱢᱫᱟᱜ ᱫᱚ ᱵᱟᱠᱚ ᱤᱫᱤᱭᱟ᱾ ᱦᱮᱸ ᱮᱠᱮᱱᱟᱜ ᱜᱮᱠᱚ ᱪᱟᱞᱟᱜ-ᱟ ᱵᱟᱠᱷᱟᱱ ᱞᱟᱦᱟ ᱛᱮᱫᱚ ᱢᱟᱹᱭᱤᱠ ᱛᱟᱦᱮᱸ ᱠᱟᱱᱟ᱾
ᱦᱩᱸ᱾
ᱦᱮᱸ ᱢᱟᱭᱤᱠ ᱴᱟᱭᱤᱠ ᱠᱚ ᱤᱫᱤᱭᱟ ᱦᱚᱭᱛᱚ ᱛᱚ ᱦᱚᱜᱼᱚᱭ ᱡᱮ ᱟᱵᱚ ᱵᱟᱯᱞᱟ ᱚᱲᱟᱜ ᱠᱚᱨᱮ ᱟᱨᱠᱤ
ᱦᱩᱸ᱾
ᱢᱟᱱᱮ ᱡᱟᱦᱟᱱ ᱢᱟᱱ ᱜᱚᱱ ᱢᱟᱱᱱᱚ ᱜᱚᱱᱱᱚ ᱟᱨᱠᱤ ᱢᱮᱱᱟᱜ ᱠᱚᱫᱚ ᱠᱟᱹᱢᱤ ᱦᱚᱲ ᱟᱛᱳ ᱨᱮ ᱩ ᱩᱱᱠᱩ ᱫᱚ ᱡᱷᱚᱛᱚ ᱵᱚᱱ ᱫᱷᱩᱛᱤ ᱠᱚᱣᱟ ᱥᱮ ᱟᱞᱮᱥᱮᱫ ᱫᱚᱠᱚ ᱫᱷᱩᱛᱤ ᱠᱚᱣᱟ ᱟᱯᱮᱥᱮᱫ ᱫᱚ?
ᱟᱞᱮ ᱥᱮᱫ ᱦᱚᱸ ᱜᱚᱝᱠᱮ ᱩᱱᱠᱩ ᱫᱚ ᱞᱟᱜᱟᱜᱼᱟ᱾
ᱟᱪᱪᱷᱟ ᱦᱮᱸ᱾
ᱚᱱᱟ ᱫᱚ ᱢᱟᱹᱱ ᱦᱤᱥᱟᱹᱵ ᱛᱮ᱾
ᱦᱮᱸ ᱢᱟᱹᱱ ᱦᱤᱥᱟᱹᱵ ᱛᱮᱜᱮ᱾
ᱦᱩᱸ᱾
ᱦᱳᱭ᱾
ᱩᱸ ᱢᱟᱺᱡᱷᱤ, ᱜᱚᱰᱮᱛ, ᱡᱚᱜᱽᱢᱟᱺᱡᱷᱤ, ᱯᱟᱨᱟᱱᱤᱠ, ᱵᱚᱫᱽᱫᱚ ᱱᱩᱠᱩ ᱢᱚᱬᱮ ᱦᱚᱲ ᱫᱚ ᱮᱢᱟ ᱠᱚᱜᱮ ᱦᱩᱭᱩᱜᱼᱟ ᱫᱩ ᱛᱤ ᱟᱨ ᱟ ᱫᱩᱛᱤ ᱟᱨ ᱜᱮᱫᱟᱜ᱾
ᱦᱩᱸ ᱦᱩᱸ᱾
ᱢᱟᱱᱮ ᱱᱩᱝᱠᱩ ᱟᱛᱮᱜ ᱜᱮ ᱡᱷᱚᱛᱚ ᱠᱟᱹᱢᱤ ᱵᱚᱱ ᱯᱟᱨᱚᱢ ᱫᱟ᱾ ᱟᱹᱛᱳ ᱜᱚᱲᱚ ᱟᱵᱚᱱ ᱠᱟᱱᱟ᱾ ᱛᱤ ᱦᱚᱲ ᱵᱟᱝ ᱜᱚᱲᱚ ᱫᱚ ᱵᱟᱝ ᱟᱫᱚ ᱛᱩᱵᱩᱱᱩ ᱯᱩ ᱢᱟᱹᱱ ᱦᱤᱥᱟᱹᱵ ᱛᱮᱵᱚᱱ ᱫᱚᱦᱚ ᱠᱟᱜ ᱠᱚᱣᱟ, ᱛᱟᱦᱚᱞᱮ ᱩᱱᱠᱩ ᱦᱚᱸ ᱟᱫᱚ ᱯᱮᱲᱟ ᱞᱮᱠᱟ ᱜᱮᱥᱮ ᱟᱫᱚ ᱮᱭ ᱠᱟᱨᱚᱱ ᱛᱮ ᱟᱫᱚ ᱩᱱᱠᱩ ᱦᱚᱸ ᱮᱢ ᱦᱳᱭᱳᱜᱼᱟ᱾
ᱛᱟᱦᱚᱞᱮ ᱜᱚᱝᱠᱮ ᱾
ᱦᱟᱸ
ᱞᱟᱹᱭ ᱫᱟᱹᱞᱤᱧ ᱟᱯᱮ ᱥᱮᱫ ᱫᱚ ᱛᱟᱦᱚᱞᱮ ᱤᱭᱟᱹ ᱠᱚ ᱢᱮᱱᱟᱜᱼᱟ ᱥᱮ ᱵᱟᱝ ᱚᱱᱟ ᱟᱞᱮ ᱥᱮᱫ ᱫᱚ ᱫᱤᱠᱩ ᱯᱟᱲᱟ ᱧᱚᱜ ᱜᱮᱭᱟ ᱛᱚ ᱥᱤᱵ ᱢᱚᱱᱫᱤᱨ ᱠᱚ᱾ ᱦᱮ ᱡᱟᱦᱟᱸ ᱟᱵᱚ ᱢᱟᱨᱟᱝ ᱵᱩᱨᱩ ᱵᱚᱱ ᱢᱮᱱᱟ᱾
ᱦᱩᱸ᱾
ᱥᱤᱠᱷ ᱵᱚᱸᱜᱟ ᱜᱮᱛᱚ ᱢᱟᱨᱟᱝ ᱵᱩᱨᱩ ᱵᱚᱱ ᱢᱮᱛᱟᱭᱟ᱾
ᱦᱚᱸ᱾
ᱛᱟᱦᱚᱞᱮ ᱩᱱᱠᱩ ᱟᱞᱮ ᱫᱚ ᱫᱤᱠᱩ ᱯᱟᱲᱟ ᱥᱩᱨ ᱨᱮᱛᱚ᱾
ᱦᱩᱸ᱾
ᱟᱹᱞᱤᱧ ᱞᱤᱧ ᱧᱮᱞ ᱠᱟᱫ ᱠᱚᱣᱟ᱾
ᱦᱩᱸ᱾
ᱟᱵᱚ ᱡᱚᱠᱷᱚᱱ ᱡᱟᱦᱮᱨ ᱨᱮ
ᱦᱩᱸ᱾
ᱢᱟᱨᱟᱝ ᱵᱩᱨᱩ ᱵᱚᱱ ᱯᱩᱡᱟᱹ ᱯᱟᱥᱟᱭᱮᱭᱟ᱾ ᱟᱵᱚᱣᱟᱜ ᱫᱚ ᱟᱞᱟᱫᱟ ᱟᱨ ᱫᱤᱠᱩ ᱩᱱᱠᱩᱣᱟᱜ ᱫᱚ ᱡᱚᱠᱷᱚᱱ ᱥᱤᱵ ᱢᱚᱱᱫᱤᱨ ᱢᱮᱱᱟᱜᱼᱟ᱾
ᱦᱩᱸ᱾
ᱚᱸᱰᱮ ᱯᱩᱡᱟᱹ ᱫᱚ ᱟᱞᱟᱫᱟ ᱚᱸᱰᱮ ᱫᱚ ᱵᱟᱸᱢᱲᱮ ᱫᱤᱭᱮ ᱦᱩᱭᱩᱜᱼᱟ᱾ ᱟᱛᱩ ᱨᱮᱱ ᱤᱭᱟᱹ ᱫᱤᱭᱮ ᱫᱚ ᱢᱚᱸᱡᱽ ᱱᱟᱭᱠᱮ ᱫᱤᱭᱮ ᱫᱚ ᱵᱟᱝ ᱦᱩᱭᱩᱜᱼᱟ᱾ ᱦᱮᱸᱥᱮ ᱛᱟᱦᱚᱞᱮ ᱚᱱᱟ ᱠᱷᱟᱹᱛᱤᱨ ᱜᱮ ᱟᱹᱰᱤ ᱡᱩᱨ ᱢᱟᱱᱮ ᱡᱚᱠᱷᱚᱱ ᱯᱩᱡᱟᱹ ᱠᱚ ᱦᱩᱭᱩᱜᱼᱟ ᱱᱤᱡᱚᱨ ᱵᱷᱚᱠᱛᱚ ᱠᱚ ᱩᱰᱩᱠᱚᱜᱼᱟ᱾
ᱦᱩᱸ᱾
ᱯᱚᱥᱠ ᱟᱨ ᱵᱚᱠ ᱵᱷᱚᱠᱛᱚ ᱫᱚ ᱟᱹᱰᱤ ᱡᱩᱨ
ᱦᱩᱸ᱾
ᱜᱟᱸᱡᱟ ᱛᱟᱸᱡᱟ ᱠᱚ ᱴᱚᱱᱟ ᱟᱨ ᱤᱭᱩᱡᱽ ᱠᱮᱫᱟ
ᱦᱩᱸ᱾
ᱡᱟᱻ ᱢᱟᱱᱮ ᱤᱭᱟᱹ ᱟᱨᱠᱤ ᱞᱟᱸᱫᱟ ᱦᱟᱥᱩᱨ ᱠᱮᱫ ᱞᱤᱧᱟᱹ ᱢᱟᱱᱮ ᱮᱢᱚᱱ ᱵᱷᱟᱵ ᱛᱮᱠᱚ ᱧᱩᱭᱟ
ᱦᱩᱸ᱾
ᱟᱨ ᱯᱩᱨᱟᱹ ᱠᱚ ᱫᱚᱱᱟ ᱟᱨ ᱢᱤᱫᱴᱟᱝ ᱰᱟᱝ ᱛᱟᱦᱮᱱ ᱛᱟᱠᱚᱣᱟ ᱡᱚᱛᱚ ᱦᱚᱲᱟᱜ
ᱦᱩᱸ᱾
ᱟᱫᱚ ᱚᱱᱟ ᱰᱟᱝ ᱫᱚ ᱪᱮᱫ ᱰᱟᱝ ᱠᱟᱱᱟ ᱠᱩᱞᱤ ᱦᱚᱸ ᱵᱚᱞᱮᱧ ᱠᱩᱞᱤ ᱟᱠᱟᱫ ᱠᱚᱣᱟ᱾
ᱦᱩᱸ ᱦᱩᱸ᱾
ᱟᱫᱚ ᱱᱚᱝᱠᱟ ᱠᱟᱛᱮᱫ ᱜᱮ ᱢᱟᱱᱮ ᱠᱚ ᱪᱟᱞᱟᱜᱼᱟ ᱟᱨᱠᱤ ᱞᱟᱴᱷᱤ ᱠᱟᱛᱮᱫ᱾ ᱯᱩᱨᱟᱹ ᱠᱚ ᱫᱚᱱ ᱤᱫᱤᱭᱟ ᱛᱩᱯᱩᱱᱟᱠᱚ, ᱟᱨ ᱞᱟᱡ ᱛᱟᱵᱮᱨ ᱛᱟᱵᱮᱨ ᱛᱮᱠᱚ ᱦᱤᱡᱩᱜᱼᱟ᱾
ᱦᱮᱸ᱾ ᱟᱨ ᱟᱵᱚᱣᱟᱜ ᱫᱚ ᱧᱮᱞ ᱵᱤᱱ